ᱦᱮᱞᱳᱣ! ᱦᱮᱸ ᱦᱮᱞᱳᱣ ᱾
ᱦᱮᱸ, ᱟᱸᱡᱚᱢ, ᱦᱮᱸ ᱟᱸᱡᱚᱢᱚᱜ ᱠᱟᱱᱟ᱾
ᱚ ᱟᱪᱪᱷᱟ᱾
ᱪᱮᱫ ᱵᱮᱱ ᱪᱤᱠᱟᱹᱭᱮᱫᱟ?
ᱱᱚᱜ-ᱚᱭ ᱫᱩᱲᱩᱵ ᱦᱩᱭ ᱠᱟᱱᱟ ᱡᱚᱢ ᱵᱟᱲᱟ ᱠᱟᱛᱮᱜ᱾
ᱚ ᱡᱚᱢ ᱵᱟᱲᱟ ᱠᱟᱛᱮᱫ ᱫᱩᱲᱩᱵ ᱦᱩᱭ ᱠᱟᱱᱟ?
ᱦᱩᱸ, ᱟᱵᱮᱱ ᱫᱚ ᱪᱮᱫ ᱵᱮᱱ ᱪᱤᱠᱟᱭᱮᱫ ᱛᱮ?
ᱟᱞᱤᱧ ᱦᱚᱸ ᱦᱤᱛᱚᱜ ᱫᱚ ᱫᱩᱲᱩᱵ ᱠᱟᱱᱟᱞᱤᱧ᱾
ᱦᱮᱸ, ᱡᱚᱢ ᱵᱟᱲᱟ ᱠᱚᱫᱚ ᱦᱩᱭ ᱠᱟᱱᱟ ᱛᱚ ᱵᱟᱝ?
ᱡᱚᱢ ᱵᱟᱲᱟ ᱠᱚᱫᱚ ᱟᱲᱤ ᱦᱩᱭᱩᱜᱼᱟ, ᱡᱚᱢ ᱵᱟᱲᱟ ᱦᱩᱭᱩᱜᱼᱟ ᱠᱟᱹᱴᱤᱡ ᱮᱸ ᱞᱮᱴ ᱧᱚᱜ ᱠᱟᱛᱮᱫ ᱛᱮᱦᱮᱧ ᱫᱚ ᱠᱟᱹᱴᱤᱡ ᱤᱥᱤᱱ ᱵᱟᱥᱟᱝ ᱠᱚ ᱠᱟᱹᱴᱤᱡ ᱰᱮᱨᱤ ᱧᱚᱜ ᱟᱠᱟᱱᱟ᱾
ᱦᱚᱸᱜ-ᱚ ᱚ ᱟᱪᱪᱷᱟ᱾
ᱛᱮᱦᱮᱧ ᱫᱚ ᱤᱥᱤᱝ ᱵᱟᱥᱟᱝ ᱠᱟᱛᱮᱜ
ᱟᱫᱚ ᱡᱟᱭᱦᱳᱠ ᱥᱮᱛᱟᱜ ᱨᱮ ᱱᱟᱥᱛᱟ ᱠᱚᱫᱚ ᱦᱩᱭ ᱠᱟᱱᱟ ᱡᱟᱹᱱᱤᱡ ᱵᱨᱮᱠᱯᱷᱟᱥᱴ ᱠᱚ ᱟᱫᱚ ᱚᱱᱟᱛᱮ ᱫᱮᱨᱤ ᱦᱩᱭ ᱠᱟᱱᱟ᱾
ᱦᱮᱸ ᱦᱮᱸ ᱥᱮᱛᱟᱜ ᱠᱚᱨᱮ ᱱᱟᱥᱛᱟ ᱠᱚᱫᱚ ᱦᱩᱭ ᱠᱟᱱ ᱜᱮᱭᱟ, ᱱᱤᱭᱟᱹ ᱫᱚ ᱠᱟᱹᱴᱤᱡ ᱰᱮᱨᱤ ᱧᱚᱜ ᱠᱟᱱᱟ, ᱵᱟᱝᱠᱷᱟᱡ ᱨᱮᱸᱜᱮᱡ ᱞᱮᱝᱠᱷᱟᱱ ᱢᱟ ᱡᱚᱢ ᱜᱮ ᱞᱟᱜᱟᱜᱼᱟ᱾
ᱦᱩᱸ᱾
ᱞᱟᱹᱭ ᱵᱤᱱ ᱛᱟᱦᱚᱞᱮ ᱟᱯᱮ ᱥᱮᱫ ᱪᱟᱥ ᱵᱟᱥ ᱠᱚ ᱦᱩᱭᱩᱜ ᱠᱟᱱᱟ ᱪᱮᱫᱠᱟ?
ᱦᱮᱸ ᱟᱞᱮ ᱥᱮᱱ ᱪᱟᱥᱵᱟᱥ ᱠᱚ ᱨᱚᱦᱚᱭ ᱪᱟᱞᱟᱜ ᱠᱟᱱᱟ ᱟᱨᱠᱤ ᱢᱟᱱᱮ ᱢᱟᱱᱮ ᱱᱤᱛᱚᱜ ᱫᱚ ᱡᱟᱥᱛᱤ ᱠᱟᱭ ᱛᱮᱜᱮ ᱨᱚᱦᱚᱭ ᱠᱚ ᱪᱟᱞᱟᱜ ᱠᱟᱱᱟ ᱟᱨᱠᱤ᱾ ᱠᱤᱪᱷᱩ ᱦᱚᱲ ᱫᱚᱠᱚ ᱪᱟᱵᱟ ᱟᱜᱩ ᱠᱟᱜᱼᱟ ᱠᱚ ᱟᱨ ᱠᱤᱪᱷᱩ ᱦᱚᱲ ᱫᱚ ᱢᱟᱱᱮ ᱡᱳᱨ ᱧᱚᱜ ᱱᱤᱛᱚᱜ ᱠᱚ ᱨᱚᱦᱚᱭ ᱫᱟᱠᱚ᱾
ᱦᱩᱸ᱾ ᱟᱵᱮᱱ ᱥᱮᱫ ᱫᱚ ᱨᱚᱦᱚᱭ ᱪᱟᱵᱟᱣ ᱠᱟᱜᱼᱟ ᱠᱚ ᱥᱮᱠᱚ ᱨᱚᱦᱚᱭᱮᱜ ᱜᱮᱭᱟ ᱠᱚ?
ᱟᱣᱨᱤ ᱟᱣᱨᱤ ᱟᱞᱮ ᱥᱮᱫᱢᱟ ᱱᱮ-ᱮ ᱨᱚᱦᱚᱭ ᱠᱚ ᱟᱨᱟᱢᱳᱭ ᱫᱟ᱾
ᱟᱣᱨᱤ ᱟᱣᱨᱤᱭᱟᱜ-ᱟ, ᱜᱟᱪᱷᱤ ᱠᱚ ᱵᱟᱝ ᱦᱩᱭ ᱠᱟᱱᱟ᱾ ᱟᱨ ᱵᱟᱝ ᱦᱩᱭ ᱠᱟᱱ ᱛᱟᱦᱮᱸᱜ-ᱟ᱾
ᱦᱩᱸ, ᱛᱟᱦᱚᱞᱮ ᱫᱟᱜ ᱡᱟᱹᱲᱤ ᱫᱚ ᱢᱟᱱᱮ ᱪᱮᱫ ᱞᱮᱠᱟ ᱥᱟᱺᱜᱮ ᱜᱮᱭᱟ ᱥᱮ ᱚᱱᱠᱟ ᱦᱟᱞᱠᱟ ᱦᱟᱞᱠᱟ ᱜᱮ?
ᱮᱱᱮ ᱢᱟᱱᱮ ᱢᱚᱬᱮ ᱫᱤᱱ ᱞᱟᱦᱟ ᱨᱮᱫᱚ ᱵᱷᱟᱜᱤ ᱜᱮ ᱫᱟᱜ ᱡᱟᱹᱲᱤ ᱠᱮᱫᱟᱭ ᱛᱟᱯᱚᱨᱮ, ᱦᱚᱸᱜ-ᱚᱭ ᱦᱚᱞᱟ ᱟᱨ ᱛᱮᱦᱤᱧ ᱫᱚ, ᱵᱟᱭ ᱫᱟᱜ ᱡᱟᱲᱤ ᱠᱮᱫᱟ ᱦᱚᱞᱟ ᱥᱮᱛᱟᱜ ᱵᱮᱲᱟ ᱥᱮᱫ ᱠᱟᱹᱴᱤᱡ ᱫᱟᱜ ᱡᱟᱹᱲᱤ ᱞᱮᱫᱟᱭ᱾
ᱚ᱾
ᱟᱨ ᱛᱮᱦᱤᱧ ᱫᱚ ᱡᱮᱢᱚᱱ ᱫᱟᱜ ᱡᱟᱹᱲᱤ ᱫᱚ ᱚᱝᱠᱟ ᱦᱮᱸ ᱪᱟᱴᱴᱟ ᱥᱮᱜ ᱫᱟᱜ ᱡᱟᱹᱲᱤᱭᱮᱫ ᱛᱮᱦᱮᱸᱜ-ᱮ᱾ ᱟᱫᱚ ᱱᱤᱛᱚᱜ ᱫᱚ ᱵᱟᱭ ᱫᱟᱜ ᱡᱟᱲᱤ ᱠᱟᱫᱟ ᱱᱚᱛᱮ ᱫᱚ ᱥᱤᱛᱩᱝ ᱠᱟᱫᱟᱭ᱾
ᱟᱞᱮ ᱥᱮᱱ ᱦᱚᱸ ᱛᱮᱦᱮᱧ ᱫᱚ ᱥᱮᱛᱟᱜ ᱵᱮᱲᱟ ᱳᱭ ᱥᱟᱛᱴᱟ, ᱟᱴᱴᱟ ᱥᱮᱫ ᱫᱚ ᱠᱟᱹᱴᱤᱡ ᱮ ᱫᱟᱜ ᱠᱮᱜ-ᱟᱭ ᱡᱟᱹᱥ ᱛᱤ ᱧᱚᱜ ᱜᱮ ᱟᱫᱚ, ᱟᱨ ᱱᱤᱛᱚᱜ ᱫᱚᱭ ᱥᱤᱛᱩᱝ ᱠᱟᱫᱟ᱾
ᱥᱤᱛᱩᱝ ᱠᱟᱫᱟᱭ?
ᱦᱩᱸ᱾
ᱛᱚ ᱛᱟᱦᱚᱞᱮ ᱦᱤᱛᱚᱜ ᱫᱚ ᱚᱠᱟᱨᱮ ᱚᱲᱟᱜ ᱠᱚᱨᱮ ᱜᱮ ᱢᱮᱱᱟᱜ ᱵᱤᱱᱟ?
ᱦᱮᱸ ᱟᱹᱞᱤᱧ ᱫᱚ ᱚᱲᱟᱜ ᱨᱮᱜᱮ ᱦᱮᱱᱟᱜ ᱞᱤᱧᱟ᱾
ᱚ᱾ ᱛᱟᱦᱚᱞᱮ ᱤᱭᱟᱹ ᱪᱮᱫ ᱠᱚ ᱞᱟᱹᱭᱟ, ᱚᱠᱟ ᱪᱮᱫ ᱠᱚ ᱟᱯᱮ ᱥᱮᱫ ᱫᱚ ᱛᱟᱦᱚᱞᱮ ᱱᱮᱛᱟᱨ ᱫᱚ, ᱮᱸ ᱪᱮᱫ ᱛᱮ ᱪᱟᱥ ᱵᱟᱥ ᱤᱭᱟᱹ ᱦᱩᱭᱩᱜ ᱠᱟᱱᱟ ᱵᱮᱥᱤ?
ᱚ, ᱚᱱᱟ ᱤᱭᱟᱹ ᱛᱮ ᱴᱨᱟᱠᱴᱟᱨ ᱛᱮ᱾
ᱴᱮᱠᱴᱟᱨ ᱛᱮ ᱜᱮ?
ᱦᱮᱸ ᱴᱟᱠᱴᱟᱨ ᱛᱮᱜᱮᱞᱮ, ᱱᱟᱦᱮᱞ ᱠᱚᱦᱚᱸ ᱢᱮᱱᱟᱜ ᱛᱟᱠᱚᱣᱟ ᱠᱤᱪᱷᱩ ᱠᱤᱪᱷᱩ ᱦᱚᱲᱟᱜ ᱟᱫᱚ ᱱᱟᱦᱮᱞ ᱛᱮᱫᱚ ᱛᱟᱭᱚᱢᱚᱜ ᱠᱷᱟᱹᱛᱤᱨ ᱛᱮ ᱰᱮᱨᱤᱜ ᱠᱷᱟᱹᱛᱤᱨ ᱛᱮ, ᱟᱫᱚ ᱡᱷᱚᱛᱚ ᱦᱚᱲ ᱜᱮ ᱴᱟᱠᱴᱟᱨ ᱛᱮᱜᱮᱠᱚ ᱢᱟᱲᱟᱝ ᱠᱟᱜ ᱠᱟᱱᱟ ᱠᱚ᱾ ᱠᱟᱹᱢᱤ ᱠᱚ᱾
ᱚ ᱢᱟᱲᱟᱝ ᱠᱟᱜ ᱠᱟᱱᱟ ᱠᱚ ᱵᱟᱝ? ᱟᱨ ᱱᱮᱛᱟᱨ ᱫᱚ ᱧᱮᱞᱚᱜ ᱠᱟᱱᱟ ᱟᱫᱚ ᱟᱰᱤ ᱟᱰᱤ ᱦᱚᱲᱜᱮ ᱚᱝᱠᱟ ᱰᱟᱝᱜᱨᱤ ᱢᱮᱨᱚᱢ ᱫᱚ ᱵᱟᱠᱚ ᱪᱟᱥ ᱤᱭᱟᱹ ᱢᱟᱱᱮ ᱟᱹᱥᱩᱞ ᱵᱟᱲᱟᱭᱮᱜ ᱠᱚᱣᱟ᱾
ᱦᱩᱸ᱾ ᱵᱟᱝ ᱦᱮᱱᱟᱜ ᱫᱚ ᱦᱮᱱᱟᱜ ᱠᱚᱣᱟ ᱫᱚᱦᱚ ᱠᱟᱜ ᱠᱚᱣᱟ ᱠᱚ ᱠᱤᱱᱛᱩ ᱵᱮᱵᱚᱦᱟᱨ ᱥᱚᱢᱚᱭ ᱫᱚ ᱠᱷᱩᱵ ᱠᱚᱢ᱾ ᱴᱟᱠᱴᱟᱨ ᱜᱮ ᱵᱮᱥᱤ᱾
ᱚ ᱴᱟᱠᱴᱟᱨ ᱜᱮ ᱵᱤᱥᱤ?
ᱦᱩᱸ᱾
ᱚ ᱢᱮᱱᱟᱜ ᱫᱚ ᱢᱮᱱᱟᱜ ᱠᱚᱣᱟ ᱛᱟᱦᱚᱞᱮ᱾
ᱦᱩᱸ ᱦᱩᱸ᱾
ᱚᱱᱠᱟ ᱛᱟᱦᱚᱞᱮ ᱟᱯᱮ ᱥᱮᱱᱟᱜ ᱡᱟᱭᱜᱟ ᱠᱚᱫᱚ ᱪᱮᱫ ᱞᱮᱠᱟ? ᱚᱝᱠᱟ ᱰᱟᱝᱨᱤ ᱢᱮᱨᱚᱢ ᱠᱚ ᱤᱭᱟᱹ ᱞᱮᱠᱟ ᱤᱭᱟᱹ ᱢᱮᱱᱟᱜᱼᱟ ᱟᱛᱤᱧ ᱡᱟᱭᱜᱟ ᱠᱚ᱾
ᱟᱛᱤᱧ ᱡᱟᱭᱜᱟ ᱦᱮᱸ ᱢᱮᱱᱟᱜ ᱫᱚ ᱢᱮᱱᱟᱜᱼᱟ, ᱫᱚᱢᱮ ᱡᱟᱹᱥᱛᱤ ᱠᱟᱭ ᱛᱮ ᱫᱚ ᱵᱟᱹᱱᱩᱜ ᱟᱠᱟᱫᱟ ᱠᱤᱱᱛᱩ ᱢᱮᱱᱟᱜ ᱳᱭ ᱛᱤᱱ ᱪᱟᱨ ᱢᱟᱥ ᱮᱠᱴᱩ ᱢᱟᱱᱮ ᱛᱤᱱ ᱪᱟᱨ ᱢᱟᱥ ᱮᱠᱴᱩ ᱠᱚᱥᱴᱚᱜ ᱟᱠᱚ, ᱛᱤᱱ ᱪᱟᱨ ᱢᱟᱥ ᱦᱚᱸ ᱵᱟᱝ, ᱳᱭ ᱫᱩ ᱢᱟᱥ ᱜᱟᱱ᱾
ᱦᱩᱸ᱾
ᱱᱤᱭᱟᱹ ᱵᱚᱨᱥᱟ ᱨᱮ ᱱᱤᱭᱟᱹ ᱵᱚᱨᱥᱟ ᱨᱮ ᱟᱨ ᱛᱟᱨᱯᱚᱨᱮ ᱢᱤᱫ ᱪᱟᱸᱫᱳ ᱜᱟᱱ ᱛᱟ ᱯᱚᱨ ᱫᱚ ᱟᱫᱚ ᱢᱟᱱᱮ ᱟᱹᱛᱤᱧ ᱨᱮᱱᱟᱜ ᱠᱚᱱᱚ ᱚᱥᱩᱵᱤᱫᱷᱟ ᱵᱟᱝ ᱦᱩᱭᱩᱜᱼᱟ ᱤᱱᱟᱹ, ᱵᱟᱨ ᱢᱟᱥ ᱜᱮ ᱮᱠᱴᱩ ᱠᱚᱥᱴᱚ ᱠᱚ, ᱫᱚᱢᱮ ᱠᱚᱥᱴᱚ ᱦᱚᱸ ᱵᱟᱝ ᱢᱮᱱᱟᱜ ᱫᱚ ᱢᱮᱱᱟᱜᱼᱟ ᱟᱫᱚ ᱛᱚᱵᱩ, ᱛᱟᱨ ᱢᱚᱫᱷᱮ ᱮᱠᱴᱤ᱾
ᱚ ᱛᱟᱨ ᱢᱚᱫᱷᱮ᱾
ᱦᱩᱸ᱾
ᱦᱮᱸ ᱛᱚ ᱚᱝᱠᱟ ᱢᱟ ᱛᱟᱦᱮᱸᱱ ᱜᱮᱭᱟ ᱱᱮᱛᱟᱨ ᱫᱚ ᱪᱟᱥ ᱫᱤᱱ ᱠᱟᱱᱟ ᱛᱚ ᱛᱚ, ᱡᱟᱦᱟᱸ ᱠᱚᱨᱮ ᱠᱷᱮᱛ ᱡᱟᱭᱜᱟ ᱠᱚᱨᱮ ᱢᱟ ᱡᱚᱛᱚ ᱜᱮᱛᱚ ᱠᱚ ᱨᱚᱦᱚᱭᱟ᱾ ᱟᱨ ᱱᱤᱛᱳᱜ ᱫᱚ ᱛᱟᱦᱚᱞᱮ, ᱱᱤᱛᱳᱜ ᱠᱚ ᱨᱚᱦᱚᱭ ᱞᱮᱠᱷᱟᱱ ᱢᱟ ᱚᱱᱟ ᱡᱟᱭᱜᱟ ᱠᱚᱢᱟ ᱮᱥᱮᱫᱚᱜ ᱠᱟᱱᱟ ᱛᱟᱦᱚᱞᱮ ᱩᱝᱠᱩ ᱫᱚ ᱚᱝᱠᱟ ᱠᱟᱹᱴᱤᱡ ᱟᱹᱛᱤᱧ ᱡᱟᱭᱜᱟ ᱦᱤᱛᱚᱜ ᱫᱚ ᱠᱟᱹᱴᱤᱡ ᱮᱴᱠᱮᱴᱚᱬᱮ ᱦᱩᱭᱩᱜ ᱜᱮᱭᱟ᱾
ᱦᱮᱸ᱾ ᱤᱭᱟᱹ ᱛᱟᱦᱚᱞᱮ ᱟᱯᱮ ᱥᱮᱱ ᱫᱚ ᱪᱮᱫ ᱛᱮ ᱠᱚ ᱥᱤ ᱜᱮᱭᱟ ᱠᱚ ᱚᱱᱟ ᱨᱚᱦᱚᱭ ᱥᱚᱢᱚᱭ ᱫᱚ, ᱴᱟᱠᱴᱟᱨ ᱛᱮ ᱜᱮ?
ᱦᱮᱸ ᱟᱞᱮ ᱥᱮᱫ ᱢᱟ ᱡᱮ ᱦᱮᱸ ᱚᱝᱠᱟ ᱢᱟ ᱫᱟᱜ ᱡᱟᱹᱲᱤ ᱢᱟ ᱵᱟᱝ ᱦᱩᱭ ᱠᱟᱱ ᱛᱟᱦᱚᱞᱮ ᱱᱤ ᱛᱚᱜ ᱡᱩᱫᱤ ᱟᱞᱮ ᱥᱮᱫ ᱢᱟ ᱱᱮᱛᱟᱨ ᱢᱟ ᱩᱱᱟᱹᱜ ᱫᱚ ᱢᱟᱱᱮ ᱵᱟᱠᱚ ᱧᱮᱞ ᱧᱟᱢᱚᱜ ᱜᱮᱭᱟ ᱤᱭᱟᱹ ᱠᱚᱫᱚ, ᱢᱮᱨᱚᱢ ᱰᱟᱝᱨᱤ ᱠᱚ ᱫᱚ᱾ ᱦᱩᱸ ᱛᱟᱯᱚᱨᱮ ᱱᱮᱛᱟᱨ ᱫᱚ ᱚᱝᱠᱟ ᱜᱮ ᱴᱮᱠᱴᱟᱨ ᱠᱚᱛᱮ ᱜᱮ ᱪᱟᱥ ᱵᱟᱲᱟᱭ ᱦᱳᱭᱳᱜ ᱠᱟᱱᱟ ᱟᱨᱠᱤ᱾
ᱚ, ᱛᱟᱦᱚᱞᱮ ᱟᱹᱛᱤᱧ ᱡᱟᱭᱜᱟ ᱠᱚ ᱢᱮᱱᱟᱜ-ᱟ ᱥᱮ ? ᱟᱯᱮ ᱥᱮᱱ ᱫᱚ ᱚᱱᱟ ᱠᱩ ᱢᱮᱨᱚᱢ ᱰᱟᱹᱝᱨᱤ ᱟᱹᱛᱤᱧ ᱵᱟᱹᱱᱩᱜ ᱫᱚ ᱵᱟᱹᱱᱩᱜ ᱠᱚᱣᱟ ᱟᱫᱚ ᱛᱚᱵᱩ ᱡᱟᱦᱟᱸ ᱠᱚᱨᱮ ᱢᱤᱫ ᱵᱟᱨ ᱦᱮᱱᱟᱜ ᱠᱚᱣᱟ᱾
ᱩᱸ ᱢᱮᱱᱟ ᱢᱟᱱᱟᱜ ᱫᱚ ᱢᱮᱱᱟᱜ-ᱟ ᱩᱸᱻ ᱪᱮᱫ ᱠᱚ ᱞᱟᱹᱭᱟ ᱵᱤᱨ, ᱟ ᱫᱚ ᱚᱱᱟ ᱫᱚ ᱠᱟᱹᱴᱤᱡ ᱥᱟᱺᱜᱤᱧ ᱧᱚᱜ ᱜᱮᱭᱟ ᱢᱚᱴᱟ ᱵᱟᱨ ᱠᱤᱞᱳᱢᱤᱴᱟᱨ ᱞᱮᱠᱟ ᱪᱟᱞᱟᱜ ᱦᱩᱭᱩᱜᱼᱟ᱾
ᱵᱟᱨᱳ ᱠᱤᱞᱳᱢᱤᱴᱟᱨ ᱥᱮ ᱵᱟᱨ
ᱵᱟᱨ ᱠᱤᱞᱳ ᱵᱟᱨ, ᱫᱩ ᱠᱤᱞᱳᱢᱤᱴᱟᱨ ᱵᱟᱨ ᱠᱤᱞᱳᱢᱤᱴᱟᱨ᱾
ᱚᱸ ᱪᱮᱫ ᱵᱤᱨ ᱠᱟᱱᱟ ᱥᱟᱨᱡᱚᱢ ᱵᱤᱨ
ᱥᱟᱨᱡᱚᱢ ᱦᱮᱸ ᱥᱟᱨᱡᱚᱢ ᱵᱤᱨ ᱦᱚᱸ ᱢᱮᱱᱟᱜ ᱜᱮᱭᱟ ᱮᱢᱱᱤ ᱮᱴᱟᱜ-ᱜᱟᱜ ᱠᱚᱦᱚᱸ ᱢᱮᱱᱟᱜᱼᱟ᱾ ᱥᱟᱨᱡᱚᱢ ᱵᱤᱨ ᱜᱮ ᱵᱤᱥᱤ ᱟᱨᱠᱤ
ᱚ
ᱛᱟᱦᱚᱞᱮ ᱵᱤᱨ ᱨᱮᱫᱚ ᱫᱚᱢᱮ ᱛᱳ ᱩᱫᱽ ᱠᱳ ᱯᱩᱴᱠᱟᱹ ᱠᱳᱯᱮ ᱦᱟᱞᱟᱝ ᱮᱫ ᱠᱚᱣᱟ? ᱢᱟᱱᱮ ᱟᱯᱮ ᱫᱚ ᱵᱟᱝ ᱯᱮ ᱥᱮᱱᱚᱜ ᱠᱟᱱᱟ ᱚᱲᱟᱜ ᱨᱮᱱ ᱟᱭᱳ ᱛᱟᱠᱚ ᱫᱤᱫᱤ ᱛᱟᱠᱚ ᱢᱟᱹᱭ ᱛᱟᱠᱚ ᱵᱩᱱᱩ ᱛᱟᱠᱚ᱾
ᱯᱩᱴᱠᱟᱹ ᱟ- ᱟᱹᱞᱤᱧ ᱢᱟ ᱯᱩᱴᱠᱟᱹ ᱜᱮ ᱵᱟᱹᱞᱤᱧ ᱧᱮᱞ ᱟᱠᱟᱫ ᱠᱚᱣᱟ ᱪᱮᱫᱠᱟᱱᱟ ᱠᱳ᱾
ᱚ ᱡᱟᱭᱦᱳᱠ ᱩᱫ ᱩᱫ ᱵᱟᱵᱮᱱ ᱧᱮᱞ ᱟᱠᱟᱫᱟ ᱩᱫ?
ᱳᱫ ᱫᱚᱞᱤᱧ ᱧᱮᱞ ᱟᱠᱟᱫᱟ ᱢᱤᱫᱴᱟᱝ ᱪᱮᱫ ᱠᱚ ᱞᱟᱹᱭᱟ ᱟᱹᱻ ᱢᱤᱫᱴᱟᱝ ᱳᱫ ᱞᱤᱧ ᱧᱮᱞ ᱠᱮᱫᱟ ᱢᱟᱨᱠᱮᱴ ᱨᱮ ᱢᱤᱫᱴᱤᱱ ᱵᱟᱡᱟᱨ ᱞᱤᱧ ᱪᱟᱞᱟᱣ ᱞᱮᱱᱟ ᱥᱚᱵᱽᱡᱤ ᱢᱟᱱᱮ ᱚᱱᱴᱟᱜ ᱩᱫᱽ ᱢᱟᱱᱮ ᱟᱹᱞᱤᱧ ᱯᱩᱭᱞᱳ ᱞᱤᱧ ᱧᱮᱞ ᱠᱮᱫᱟ ᱥᱮ ᱢᱟᱱᱮ
ᱦᱩᱸ
ᱦᱮᱸ ᱟᱹᱰᱤ ᱞᱤᱧ ᱚᱵᱟᱠ ᱜᱚᱫ ᱮᱱᱟ ᱚᱱᱟ ᱯᱷᱳᱰ ᱨᱮᱱᱟᱜ ᱟᱹᱵᱤᱱ ᱡᱟᱦᱟᱸᱛᱤᱥ ᱮᱸ ᱥᱟᱥᱟᱝ ᱨᱚᱝ ᱳᱫ ᱵᱤᱱ ᱧᱮᱞ ᱟᱠᱟᱫᱟ ᱠᱤ?
ᱦᱮᱸ ᱧᱮᱞ ᱟᱠᱟᱫᱟᱞᱤᱧ
ᱦᱮᱸ
ᱦᱮᱸᱦᱮᱸ
ᱚᱸ ᱟᱹᱞᱤᱧ ᱯᱳᱭᱞᱳ ᱞᱤᱧ ᱧᱮᱞ ᱠᱮᱫᱟ ᱟᱹᱞᱤᱧ ᱯᱩᱭᱞᱩ ᱞᱤᱧ ᱧᱮᱞ ‌ᱠᱮᱫᱟ ᱟᱠᱤᱧᱢᱟ ᱚᱵᱟᱠ ᱠᱟᱱᱟᱞᱤᱧ ᱥᱟᱥᱟᱝ ᱨᱚᱸᱝ ᱟᱜ ᱟᱵᱟᱨ ᱩᱸᱫ ᱦᱩᱭᱩᱜᱼᱟ
ᱥᱟᱥᱟᱝ ᱟᱜ ᱦᱩᱭᱩᱜᱼᱟ ᱟᱨ ᱛᱟᱯᱚᱨ ᱞᱟᱞ ᱟᱜ ᱦᱩᱭᱩᱜᱼᱟ ᱛᱟᱯᱚᱨ ᱵᱮᱜᱩᱱᱤᱭᱟᱜ ᱦᱩᱭᱩᱜᱼᱟ ᱚᱱᱟ ᱠᱚᱵᱮᱱ ᱧᱮᱞ ᱠᱟᱜᱼᱟ ᱥᱮ ᱵᱟᱝ?
ᱦᱳᱭ ᱦᱳᱭ ᱦᱳᱭ ᱞᱟᱜ ᱟᱜ ᱦᱚᱸ ᱢᱮᱱᱟᱜᱟ
ᱦᱮᱸ ᱞᱟᱞ ᱟᱜ ᱦᱮᱱᱟᱜᱼᱟ ᱛᱟᱯᱚᱨ ᱵᱮᱜᱩᱱᱤ ᱟᱜ ᱦᱮᱱᱟᱜᱼᱟ
ᱮᱸ ᱛᱟᱦᱚᱞᱮ ᱞᱟᱞ ᱟᱜ ᱫᱚ ᱡᱚᱢ ᱨᱮ ᱪᱮᱫᱠᱟ ᱵᱩᱡᱷᱟᱹᱜᱼᱟ?
ᱟᱫᱚ ᱢᱮᱥ ᱢᱤᱠᱥ ᱠᱟᱛᱮ ᱢᱟ ᱡᱚᱛ ᱦᱚᱲ ᱢᱤᱠᱥ ᱠᱟᱛᱮᱫ ᱠᱟᱞᱳ ᱥᱟᱫᱟ ᱞᱟᱞ ᱵᱮᱜᱽᱱᱤ ᱚᱱᱟ ᱥᱚᱞᱫᱮ ᱡᱷᱚᱛᱚ ᱢᱤᱠᱥ ᱠᱟᱛᱮᱫ ᱩᱛᱩ ᱦᱩᱭᱩᱜᱼᱟ ᱥᱮ ᱛᱟᱦᱚᱞᱮ ᱟᱫᱚ ᱢᱚᱸᱡᱽ ᱜᱮ ᱥᱤᱵᱤᱞᱟ ᱟᱫᱚ ᱵᱷᱮᱜᱟᱨ ᱵᱷᱮᱜᱟᱨ ᱫᱚ ᱩᱛᱩ ᱵᱟᱝ ᱦᱩᱭ ᱠᱟᱱᱟ ᱡᱮ ᱥᱩᱫᱩ ᱦᱩᱞᱩᱫ ᱟᱜ ᱫᱚ ᱦᱩᱞᱩ ᱫᱚ ᱪᱮᱫᱠᱟ ᱥᱤᱵᱤᱞᱟ ᱠᱮ ᱡᱟᱱᱮ ᱪᱚᱝ
ᱦᱩᱸ
ᱚ ᱛᱟᱦᱞᱮ ᱟᱵᱮᱱ ᱫᱚ ᱡᱚᱢ ᱫᱚᱵᱮᱱ ᱡᱚᱢ ᱵᱟᱲᱟ ᱟᱠᱟᱜ ᱜᱮᱭᱟ ᱥᱮ ᱵᱟᱝ?
ᱦᱮᱸ ᱚᱱᱠᱟ ᱫᱚ ᱡᱚᱢ ᱵᱟᱲᱟ ᱠᱟᱜ ᱜᱮᱭᱟᱞᱤᱧ
ᱚᱸ ᱟᱞᱮ ᱥᱮᱱ ᱦᱚᱸ ᱢᱟᱱᱮ ᱥᱮᱨᱚᱠᱚᱢ ᱵᱤᱨ ᱫᱚ ᱵᱟᱹᱱᱩᱜ ᱟᱠᱟᱫᱟ ᱵᱤᱨ ᱢᱮᱱᱟᱜ ᱨᱮᱦᱚᱸ ᱟᱞᱮᱥ ᱫᱚ ᱟᱠᱟᱥ ᱢᱩᱱᱤ ᱵᱤᱨ ᱦᱮᱱᱟᱜ ᱟᱠᱟᱫᱟ ᱫᱚ ᱥᱟᱨᱡᱚᱢ ᱵᱤᱨ ᱫᱚ ᱥᱟᱦᱟ ᱧᱚᱜ ᱜᱮᱭᱟ ᱪᱟᱞᱟᱣ ᱧᱚᱜᱚᱜ ᱦᱩᱭᱩᱜᱼᱟ ᱰᱷᱮᱨ ᱧᱚᱜ ᱜᱮ ᱛᱟᱦᱚᱞᱮᱲᱲ ᱟᱫᱚ ᱛᱚᱵᱩ ᱯᱮᱲᱟ ᱠᱚ ᱢᱮᱱᱟᱜ ᱠᱚ ᱛᱟᱞᱮᱭᱟ ᱛᱟᱦᱮ ᱠᱚᱫᱚ ᱠᱚ ᱟᱹᱜᱩᱣᱟᱞᱮ ᱜᱮᱭᱟ ᱠᱤᱝᱵᱟ ᱟᱞᱮ ᱦᱚᱸᱞᱮ ᱥᱮᱱᱚᱜ ᱜᱮᱭᱟ ᱟᱜᱩ ᱞᱟᱹᱜᱤᱫ ᱟᱫᱚ ᱛᱚᱠᱷᱚᱱ ᱞᱤᱧ ᱧᱮᱞ ᱟᱠᱟᱫᱟ ᱩᱫ ᱠᱚ ᱨᱚᱝ ᱠᱚᱦᱚᱸ ᱞᱤᱧ ᱵᱟᱲᱟᱭ ᱪᱮᱫ ᱠᱟᱱᱟ ᱩᱴ ᱠᱟᱱᱟ ᱧᱩᱛᱩᱢ ᱫᱚ ᱵᱟᱹᱞᱤᱧ ᱵᱟᱲᱟᱭᱟ ᱠᱤᱱᱛᱩ ᱠᱟᱞᱟᱨ ᱫᱚᱞᱤᱧ ᱞᱟᱹᱭ ᱫᱟᱲᱮᱭᱟᱜᱼᱟ
ᱦᱩᱸ ᱦᱩᱸ ᱦᱮᱸᱫᱚ ᱟᱹᱞᱤᱧ ᱦᱚᱸ ᱚᱱᱟ ᱡᱚᱠᱷᱚᱱ ᱯᱳᱭᱞᱳ ᱞᱤᱧ ᱧᱮᱞ ᱠᱮᱫᱟ ᱵᱟᱝ ᱛᱟᱦᱚᱞᱮ ᱟᱹᱰᱤ ᱞᱤᱧ ᱤᱭᱟᱭᱱᱟ
ᱚ
ᱦᱳᱭ ᱟᱨ ᱤᱭᱟᱹ ᱟᱯᱮᱥᱮᱫ ᱛᱟᱦᱚᱞᱮ ᱱᱮᱛᱟᱨ ᱤᱭᱟᱹ ᱢᱤᱨᱩ ᱪᱮᱬᱮ ᱠᱚᱠᱚ ᱧᱮᱞ ᱵᱟᱲᱟᱜ ᱠᱟᱱᱟ ᱥᱮ ᱵᱟᱝ?
ᱪᱮᱞᱮ?
ᱢᱤᱨᱩ ᱪᱮᱬᱮ᱾
ᱚ ᱢᱤᱨᱩ ᱪᱮᱬᱮ ᱵᱟᱝ ᱵᱟᱝ, ᱢᱤᱨᱩ ᱪᱮᱬᱮ ᱧᱮᱞ ᱫᱚ ᱵᱟᱝ ᱦᱩᱭ ᱠᱟᱱᱟ᱾ ᱵᱟᱹᱱᱩᱜ ᱠᱟᱜ ᱠᱚᱣᱟ᱾
ᱵᱟᱱᱩᱜ ᱠᱚᱣᱟ?
ᱩᱸ ᱦᱟᱯᱮ ᱢᱤᱨᱩ ᱢᱤᱨᱩ ᱢᱟᱱᱮ ᱵᱟ ᱵᱟᱝᱞᱟᱛᱮ ᱞᱟᱹᱭ ᱵᱮᱱ ᱥᱮ ᱪᱤᱞᱤ ᱪᱤᱞᱤ ᱠᱚ ᱢᱮᱛᱟ ᱠᱚᱣᱟ?
ᱱᱩᱝᱠᱩ ᱪᱮ ᱩᱱᱠᱩ ᱴᱤᱭᱟ ᱯᱟᱠᱷᱤ᱾
ᱚ ᱚ ᱴᱤᱭᱟ ᱯᱟᱠᱷᱤ ᱦᱮᱸ ᱦᱮᱸ ᱴᱤᱭᱟ ᱯᱟᱠᱷᱤ ᱫᱚ ᱢᱮᱱᱟᱜ ᱟᱠᱟᱫ ᱠᱚᱣᱟ ᱧᱮᱞ ᱵᱟᱲᱟ ᱦᱩᱭ ᱟᱠᱟᱱᱟ᱾
ᱦᱩᱸ ᱢᱟᱱᱮ ᱩᱱᱠᱩ ᱜᱮᱞᱤᱧ ᱞᱟᱹᱭᱮᱫ ᱠᱚᱣᱟ ᱡᱮ ᱩᱱᱠᱩ ᱟᱯᱮ ᱥᱮᱫ ᱠᱚ ᱧᱮᱞ ᱧᱟᱢᱚᱜ ᱠᱟᱱᱟ ᱥᱮ ᱵᱟᱝ?
ᱚ ᱟᱹᱞᱤᱧ ᱫᱚ ᱩᱱᱠᱩ ᱤᱭᱟᱹ ᱞᱤᱧ ᱢᱚᱱᱮ ᱠᱮᱫᱟ ᱢᱚᱭᱩᱨ ᱟᱨᱠᱤ ᱢᱟᱨᱟᱜ᱾ ᱟᱫᱚ ᱢᱚᱱᱮ ᱦᱩᱭᱱᱟ ᱯᱟᱪᱮᱫ ᱩᱱᱠᱩ᱾
ᱦᱮᱸ ᱪᱮᱫᱟᱜ ᱢᱟᱨᱟᱜ ᱠᱚᱫᱚ ᱠᱚ ᱧᱮᱞ ᱧᱟᱢᱟ
ᱵᱟᱝ ᱵᱟᱝ ᱥᱮᱨᱚᱠᱚᱢ ᱡᱟᱭᱜᱟ ᱵᱟᱹᱱᱩᱜ ᱟᱛᱚ ᱡᱮ ᱛᱟᱦᱮᱱᱟ ᱩᱱᱠᱩ ᱫᱚ ᱮᱠᱴᱩ ᱱᱚᱝᱠᱟᱱ ᱡᱟᱭᱜᱟ ᱨᱮ ᱛᱚ ᱵᱟᱝᱠᱚ ᱛᱟᱦᱮᱸ ᱫᱟᱲᱮᱭᱟᱜᱼᱟ ᱩᱱᱠᱩ ᱫᱚ᱾
ᱦᱮᱸ ᱩᱱᱠᱩ ᱠᱟᱹᱴᱤᱡ ᱛᱟᱦᱮᱱ ᱞᱟᱹᱜᱤᱫ ᱟᱞᱟᱫᱟ ᱡᱟᱭᱜᱟ ᱫᱚᱨᱠᱟᱨ ᱟᱠᱚᱣᱟ᱾
ᱦᱮᱸ᱾ ᱛᱟᱦᱚᱞᱮ ᱟᱯᱮ ᱥᱮᱱᱟᱜ ᱵᱤᱨ ᱨᱮ ᱩᱱᱠᱩ ᱤᱭᱟᱹ ᱠᱚ ᱢᱮᱱᱟᱜ ᱠᱚᱣᱟ? ᱛᱩᱭᱩ ᱛᱩᱭᱩ ᱠᱚ ᱛᱟᱯᱚᱨᱮ ᱪᱤᱞᱤ ᱠᱚ ᱢᱮᱛᱟ ᱠᱚᱣᱟ ᱛᱟᱹᱨᱩᱵ ᱠᱚ ᱩᱱᱠᱩ ᱢᱮᱱᱟᱜ ᱠᱚᱣᱟ? ᱥᱮ ᱵᱟᱹᱱᱩᱜ ᱠᱚᱣᱟ ᱦᱟᱹᱛᱤ ᱴᱷᱟᱹᱠᱩᱨ ᱠᱚ?
ᱵᱟᱝ ᱛᱩᱭᱩ ᱛᱩᱭᱩ ᱫᱚ ᱢᱮᱱᱟᱜ ᱠᱚᱣᱟ ᱦᱮᱸᱥᱮ᱾ ᱩᱸ ᱟᱨ ᱮ ᱚᱱᱠᱟ ᱛᱟᱹᱨᱩᱵᱽ ᱢᱟᱹᱨᱩᱵ ᱠᱚᱫᱚ ᱵᱟᱹᱱᱩᱜ ᱠᱚᱣᱟ᱾ ᱦᱮᱸ ᱦᱟᱹᱛᱤ ᱴᱷᱟᱠᱩᱨ ᱦᱚᱸ ᱩᱸ ᱚᱱᱠᱟ ᱫᱚ ᱵᱟᱠᱚ ᱦᱮᱡᱽ ᱵᱟᱲᱟᱜ ᱜᱮᱭᱟ ᱟᱞᱮ ᱥᱮᱫ ᱫᱚ᱾ ᱢᱤᱫ ᱫᱷᱟᱣ ᱦᱮᱡ ᱞᱮᱱᱟ, ᱟᱞᱮ ᱥᱮᱫ ᱚᱱᱠᱟ ᱦᱟᱹᱛᱤ ᱯᱟᱹᱛᱤ ᱠᱚᱫᱚ ᱚᱱᱠᱟ ᱫᱚ ᱵᱟᱠᱚ ᱦᱤᱡᱩᱜ ᱜᱮᱭᱟ᱾
ᱚ ᱚ᱾
ᱢᱟᱱᱮ ᱟᱞᱮ ᱢᱟᱱᱮ ᱟᱞᱮ ᱡᱟᱦᱟᱸ ᱴᱷᱮᱱ ᱢᱟᱱᱮ ᱟᱞᱮᱭᱟᱜ ᱡᱟᱦᱟᱸᱨᱮ ᱚᱲᱟᱜ ᱛᱟᱞᱮ ᱛᱚ ᱚᱸ ᱚᱸᱰᱮ ᱫᱚ ᱩᱸ ᱢᱟᱱᱮ ᱡᱟᱹᱛᱤ ᱫᱚ ᱟᱹᱞᱤᱧ ᱫᱚ ᱵᱟᱞᱤᱧ ᱟᱸᱡᱚᱢ ᱟᱠᱟᱫ ᱠᱚᱣᱟ ᱡᱮ ᱦᱟᱹᱛᱤ ᱦᱮᱡᱽ ᱮᱱᱟ ᱟᱵᱚᱥᱮᱫ ᱟᱨ ᱟᱞᱮ ᱠᱷᱚᱱ
ᱚ᱾
ᱠᱩᱲᱤ ᱛᱤᱨᱤᱥ ᱠᱤᱞᱳᱢᱤᱴᱟᱨ ᱥᱟᱺᱜᱤᱧ ᱚᱱᱠᱟ ᱛᱮᱫᱚ ᱟᱸᱡᱚᱢ ᱠᱟᱱ ᱜᱮᱭᱟ ᱡᱮ ᱦᱮᱡᱽ ᱟᱠᱟᱱᱟ ᱠᱚ᱾ ᱚᱱᱠᱟ ᱫᱚ ᱵᱟᱝ ᱚᱱᱠᱟ ᱫᱚ ᱵᱟᱠᱚ ᱦᱮᱡᱽ ᱵᱟᱲᱟᱜ ᱜᱮᱭᱟ᱾
ᱚ ᱚ ᱟᱞᱮ ᱥᱮᱱ ᱦᱚᱸ ᱥᱮᱨᱚᱠᱚᱢ ᱫᱚ ᱵᱟᱝᱠᱚ ᱦᱤᱡᱩᱜ ᱜᱮᱭᱟ ᱠᱤᱱᱛᱩ ᱢᱤᱫ ᱫᱷᱟᱣ ᱠᱚ ᱦᱮᱡ ᱞᱮᱱᱟ ᱰᱮᱨᱟ ᱞᱟᱜᱼᱟ ᱠᱚ, ᱢᱟᱱᱮ ᱚᱱᱠᱟ ᱢᱤᱫᱴᱮᱱ ᱥᱟᱢᱱᱮ ᱫᱚᱢᱮ ᱥᱟᱢᱱᱮ ᱫᱚ ᱵᱟᱝ ᱟᱨᱠᱤ ᱪᱟᱞᱟᱣ ᱧᱚᱜᱚᱜ ᱦᱩᱭᱩᱜᱼᱟ ᱳᱭ ᱩᱸ ᱫᱚᱥ ᱵᱟᱨᱚ ᱠᱤᱞᱳᱢᱤᱴᱟᱨ ᱜᱟᱱ ᱦᱩᱭᱩᱜᱼᱟ᱾
ᱚ᱾
ᱚᱱᱟ ᱥᱟᱦᱟᱨ ᱨᱮ ᱢᱤᱫᱴᱮᱱ ᱚᱱᱠᱟ ᱤᱭᱟᱹ ᱦᱮᱱᱟᱜ ᱟᱠᱟᱫᱟ ᱪᱷᱳᱴᱳ ᱧᱚᱜ ᱞᱟᱴᱟ ᱦᱮᱱᱟᱜᱼᱟ ᱢᱩᱨᱩᱜ ᱞᱟ ᱴᱟ ᱚᱱᱠᱟ ᱱᱟᱲᱤ ᱠᱟᱱᱟ ᱛᱟᱦᱚᱞᱮ ᱚᱸᱰᱮ ᱠᱚ ᱰᱮ ᱪᱟᱞᱟᱜᱼᱟ ᱛᱚᱠᱷᱚᱱ ᱫᱚ ᱪᱟᱞᱟᱣ ᱞᱮᱱᱟ ᱧᱮ ᱧᱮᱞ ᱮ ᱟᱨᱠᱤ ᱵᱟᱠᱷᱟᱱ ᱮᱢᱱᱤ ᱫᱚ ᱵᱟᱠᱚ ᱦᱮᱡ ᱵᱟᱲᱟ-ᱟ᱾
ᱪᱟᱞᱟᱣ ᱞᱮᱱᱟ ᱠᱚ ᱧᱮᱞ?
ᱧᱮᱧᱮᱞ ᱞᱮ ᱪᱟᱞᱟᱣ ᱞᱮᱱᱟ ᱦᱟᱹᱛᱤ ᱞᱟᱜᱟ ᱞᱮ ᱥᱮᱱ ᱞᱮᱱᱟ᱾
ᱢᱟᱵᱤᱱ ᱵᱚᱛᱚᱨ ᱞᱮᱱᱟ?
ᱦᱮᱸ ᱵᱚᱛᱚᱨ ᱫᱚ ᱵᱚᱛᱚᱨ ᱟᱫᱚ ᱦᱟᱹᱛᱤ ᱴᱷᱟᱠᱩᱨ ᱫᱚ ᱟᱹᱰᱤ ᱥᱟᱺᱜᱤᱧ ᱨᱮ ᱢᱮᱱᱟᱜ ᱠᱚᱣᱟ ᱛᱚ ᱟᱞᱮ ᱦᱚᱸ ᱟᱹᱰᱤ ᱥᱟᱺᱜᱤᱧ ᱨᱮ ᱦᱮᱱᱟᱜ ᱞᱮᱭᱟ᱾
ᱚ᱾
ᱟᱫᱚ ᱛᱚᱵᱩ ᱦᱚᱲ ᱥᱟᱶᱛᱮ ᱥᱮᱱ ᱦᱩᱭ ᱞᱮᱱᱟ ᱢᱤᱫᱴᱟᱝ ᱧᱮᱞ ᱟᱨᱠᱤ ᱥᱟᱢᱟᱝ ᱥᱟᱢᱟᱝ ᱧᱮᱞ᱾ ᱧᱮᱞ ᱢᱟᱛᱚ ᱦᱩᱭ ᱠᱟᱱᱟ ᱵᱟᱡᱟᱨ ᱠᱚᱨᱮ ᱟᱛᱳ ᱠᱚᱨᱮ ᱚᱱᱮ ᱵᱟᱝᱠᱚ ᱟᱹᱜᱩ ᱠᱚᱣᱟ ᱦᱟᱱᱮ ᱥᱮᱭ ᱥᱚᱢᱚᱭ ᱚᱱᱟ ᱠᱚ ᱪᱟᱣᱞᱮ ᱠᱚᱠᱚ ᱦᱟᱛᱟᱣᱟ ᱪᱮᱫ ᱠᱚ᱾
ᱦᱮᱸ ᱱᱮᱛᱟᱨ ᱢᱟ ᱚᱱᱠᱟ ᱢᱟ ᱵᱟ ᱠᱚ ᱟᱫᱩ ᱵᱟᱲᱟᱭᱮᱫ ᱠᱚᱣᱟ᱾
ᱵᱟᱝ ᱱᱮᱛᱟᱨ ᱫᱚ ᱵᱟᱠᱚ ᱟᱹᱜᱩᱭᱮᱫ ᱠᱚᱣᱟ ᱚᱱᱟ ᱠᱚᱫᱚ ᱡᱷᱚᱛᱚ ᱟᱫ ᱪᱟᱵᱟᱜ ᱠᱟᱱᱟ ᱟᱨᱠᱤ ᱵᱟᱹᱱᱩᱜ-ᱟ᱾
ᱦᱩᱸ ᱞᱟᱦᱟ ᱛᱮᱫᱚ ᱟᱹᱰᱤ ᱠᱤᱪᱷᱩ ᱠᱚ ᱟᱜᱩ ᱠᱚ ᱛᱟᱦᱮᱫ-ᱟ ᱡᱟᱦᱟᱸ ᱦᱟᱛᱤ ᱩᱴ ᱛᱟᱯᱚᱨᱮ ᱟᱨ ᱡᱤᱨᱟᱯ ᱯᱷᱤᱨᱟᱯ ᱟᱞᱮ ᱥᱮᱫ ᱫᱚᱠᱚ ᱟᱜᱩ ᱵᱟᱲᱟ ᱠᱚᱞᱮ ᱜᱮᱭᱟ, ᱦᱮᱸ ᱱᱮᱛᱟᱨ ᱫᱚ ᱪᱟᱵᱟ ᱟᱠᱟᱱᱟ᱾
ᱦᱩᱸ ᱛᱟᱦᱞᱮ ᱛᱩᱯᱳ ᱵᱟᱲᱟ ᱠᱚᱫᱚ ᱦᱩᱭ ᱠᱟᱱᱟ ᱥᱮ ᱵᱟᱝ?
ᱦᱮᱸ ᱛᱩᱯᱩ ᱵᱟᱲᱟ ᱠᱚᱫᱚ ᱦᱩᱭ ᱠᱟᱱᱟ᱾
ᱚ ᱟᱪᱪᱷᱟ᱾
ᱡᱚᱢ ᱵᱟᱲᱟ ᱠᱮᱫᱟ ᱵᱤᱱ ᱥᱮ ᱵᱟᱝ ᱛᱟᱦᱚᱞᱮ ᱟᱹᱵᱤᱱ ᱫᱚ?
ᱦᱮᱸ ᱡᱚᱢ ᱠᱚᱫᱚ ᱦᱩᱭ ᱠᱟᱱᱟ ᱫᱚᱢᱮ ᱢᱟᱲᱟᱝ ᱫᱚ ᱵᱟᱝ᱾ ᱠᱤᱪᱷᱩ ᱞᱟᱦᱟ ᱧᱚᱜ ᱜᱮ ᱳᱭ ᱮᱜᱟᱨᱚᱴᱟ ᱜᱟᱱ ᱥᱟᱲᱮ ᱮᱜᱟᱨᱚᱴᱟ ᱜᱟᱱ ᱛᱚᱠᱷᱚᱱ᱾
ᱦᱩᱸ᱾
ᱟᱫᱚ ᱦᱚᱸᱜᱼᱚᱭ ᱫᱩᱲᱩᱵ ᱵᱟᱲᱟ ᱦᱩᱭ ᱠᱟᱱᱟ ᱱᱤᱛᱚᱜ ᱫᱚ ᱛᱩᱯᱩ ᱠᱚᱫᱚ ᱟᱹᱣᱨᱤ ᱦᱩᱭᱩᱜᱼᱟ ᱛᱩᱯᱩ ᱠᱚ ᱦᱩᱭᱩᱜ ᱜᱮᱭᱟ ᱳᱭ ᱦᱟᱯᱮ ᱠᱟᱹᱢᱤ ᱠᱟᱡᱽ ᱠᱚ ᱠᱟᱹᱴᱤᱡ ᱵᱟᱹᱠᱤ ᱢᱮᱱᱟᱜ-ᱟ ᱚᱲᱟᱜ ᱠᱚᱨᱮᱱᱟᱜ᱾ ᱢᱟᱱᱮ ᱟᱥᱚᱞᱮ ᱨᱤᱢᱤᱞ ᱨᱮᱱᱟᱜ ᱡᱟ ᱟᱵᱚᱦᱟᱣᱟ ᱠᱟᱨᱚᱱ ᱫᱚ ᱡᱚᱠᱷᱚᱱ ᱛᱚᱠᱷᱚᱱ ᱫᱟᱜ ᱦᱮᱡ ᱫᱟᱲᱮᱭᱟᱜᱼᱟ ᱛᱟᱞᱦᱮ ᱵᱟᱜᱟ ᱵᱟᱹᱜᱤ ᱨᱮᱱᱟᱜ ᱠᱤᱪᱷᱩ ᱠᱟᱹᱢᱤ ᱠᱟᱡᱽ ᱠᱚ ᱢᱮᱱᱟᱜᱼᱟ ᱚᱲᱟᱜ ᱨᱮᱱᱟᱜ᱾
ᱦᱮᱸ ᱛᱚ᱾
ᱦᱩᱸ᱾
ᱵᱟᱜᱟ ᱵᱟᱜᱤ ᱨᱮᱱᱟᱜ ᱠᱤᱪᱷᱩ ᱠᱟᱹᱢᱤ ᱠᱟᱡᱽ ᱠᱚᱫᱚ ᱛᱟᱦᱮᱱ ᱜᱮᱭᱟ ᱛᱚ᱾
ᱦᱮᱸ ᱵᱟᱠᱷᱟᱱ ᱨᱤᱢᱤᱞ ᱦᱮᱡ ᱞᱮᱱᱠᱷᱟᱱ ᱞᱚᱦᱚᱫᱚᱜᱼᱟ ᱥᱮ ᱤᱱᱟᱹ ᱠᱚ᱾
ᱦᱩᱸ ᱦᱩᱸ ᱦᱩᱲᱩ ᱵᱤᱱ ᱛᱟᱥᱮ ᱠᱟᱫᱟ ᱥᱮ ᱪᱮᱫ?
ᱵᱟᱝ ᱵᱟᱝ ᱦᱳᱲᱳ ᱠᱚᱫᱚ ᱵᱟᱝ ᱡᱟᱢᱟ ᱯᱮᱱ ᱠᱚ ᱛᱟᱥᱮ ᱦᱩᱭ ᱟᱠᱟᱱᱟ᱾
ᱚ ᱟᱪᱪᱷᱟ᱾
ᱠᱟᱨᱚᱱ ᱯᱨᱚᱛᱤᱫᱤᱱ ᱫᱚ ᱵᱟᱭ ᱥᱤᱛᱩᱝ ᱫᱟᱭ ᱥᱮ ᱟᱫᱚ ᱵᱟᱝ ᱞᱚᱦᱚᱫᱚᱜ ᱠᱟᱱᱟ ᱮᱯᱚᱨ ᱚᱫᱟ ᱠᱟᱛᱮᱫ ᱛᱚ ᱛᱟᱦᱮᱱ ᱠᱟᱱ ᱜᱮᱭᱟ, ᱛᱟᱦᱞᱮ ᱛᱤᱦᱤᱧ ᱫᱚ ᱥᱤᱛᱩᱝ ᱠᱟᱫᱟ ᱟᱫᱚ ᱡᱷᱚᱛᱚ ᱩᱰᱩᱠ ᱦᱩᱭ ᱟᱠᱟᱱᱟ᱾
ᱦᱮᱸ ᱟᱨ ᱵᱟᱭ ᱥᱤᱛᱩᱝ ᱞᱮᱠᱷᱟᱱ ᱢᱟ ᱤᱭᱟᱹ ᱠᱚᱦᱚᱸ ᱥᱟᱯᱟ ᱢᱟ ᱵᱟᱝ ᱜᱟᱱᱚᱜᱼᱟ᱾
ᱦᱮᱸ᱾
ᱨᱚᱦᱚᱲᱚᱜ-ᱟ ᱥᱮ ᱵᱟᱝ ᱨᱚᱦᱚᱲᱚᱜ ᱟᱨᱚ ᱟᱞᱟᱫᱟ ᱜᱮ ᱥᱚᱣᱟ ᱵᱟᱠᱷᱟᱱ᱾
ᱦᱮᱸ ᱛᱟᱦᱚᱞᱮ ᱠᱷᱟᱱ ᱚᱠᱛᱚ ᱢᱟᱛᱚ ᱥᱮᱴᱮᱨ ᱠᱟᱱᱟ᱾
ᱚᱠᱛᱚ ᱥᱮᱴᱮᱨ ᱱᱟ? ᱦᱮᱸ ᱦᱮᱸ ᱦᱮᱸ ᱦᱮᱸ ᱥᱮ
ᱦᱩᱸ ᱦᱩᱸ᱾ ᱛᱟᱦᱚᱞᱮ ᱱᱤᱭᱟᱹ, ᱦᱮᱸ?
ᱞᱟᱹᱭ ᱫᱟᱹᱧ ᱟᱵᱤᱱ ᱵᱤᱱ ᱯᱷᱳᱱᱟ?
ᱮ ᱵᱟᱝ ᱟᱵᱤᱱ ᱡᱩᱫᱤ ᱵᱤᱱ ᱯᱷᱤᱨᱤ ᱜᱮ ᱠᱷᱟᱱ